ᱦᱮ ᱦᱮᱞᱚ
ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ ᱡᱚᱦᱟᱨ
ᱛᱚ ᱨᱚᱯᱚᱲ ᱢᱟ ᱵᱟᱝ ᱪᱟᱵᱟ ᱞᱮᱱ ᱫᱚ ᱚᱱᱮ ᱚᱱᱟ ᱢᱟᱥ ᱠᱷᱟᱞᱤ ᱨᱚᱯᱚᱲ ᱮᱢ ᱧᱟᱢ ᱠᱮᱫ
ᱦᱳᱭ ᱨᱚᱯᱚᱲ ᱢᱟ ᱦᱩᱭᱮᱱ ᱜᱮ ᱟᱭᱢᱟ ᱜᱮ ᱮᱱᱛᱮ ᱨᱮᱦᱚᱸ ᱵᱟᱝ ᱢᱩᱪᱟᱹᱫ ᱞᱮᱱᱟ ᱢᱩᱪᱟᱹᱫ ᱫᱚ ᱦᱩᱸ
ᱚᱱᱟ ᱡᱟᱦᱟᱸ ᱠᱩᱞᱤ ᱠᱤᱫᱤᱧᱟ ᱡᱮ ᱛᱤᱱ ᱡᱚᱦᱚᱜ ᱯᱮ ᱪᱟᱥᱟ ᱟᱫᱚ ᱪᱟᱥ ᱫᱚ ᱦᱟᱸᱜ ᱪᱟᱥ ᱫᱚ ᱵᱟᱨ ᱡᱚᱦᱚᱜ ᱜᱮᱞᱮ ᱪᱟᱥᱟ ᱵᱚᱪᱷᱚᱨ ᱨᱮ ᱦᱩᱲᱩ ᱠᱚᱫᱚ ᱟᱨ ᱮᱢᱟᱱ ᱛᱮᱱᱟᱜ ᱡᱟᱦᱟᱸ ᱥᱟᱠ ᱥᱚᱵᱽᱡᱤ ᱠᱚᱫᱚ ᱢᱮᱱᱟᱜ ᱠᱟᱫ ᱫᱚ ᱟᱨᱦᱚ ᱡᱟᱦᱟᱸ ᱠᱚ ᱚᱱᱮ ᱟᱫᱚᱢ ᱨᱚᱦᱚᱭᱟ ᱟᱫᱚ ᱚᱱᱛᱮ ᱚᱱᱟ ᱠᱷᱚᱱᱟᱜ ᱡᱟᱹᱥᱛᱤ ᱡᱤᱱᱤᱥ ᱨᱚᱦᱚᱭ ᱜᱮᱭᱟᱞᱮ ᱨᱚᱦᱚᱭ ᱠᱚᱛᱮ ᱫᱚ ᱵᱟᱝ ᱥᱚᱢᱚᱥᱥᱟᱼᱟ ᱛᱚ ᱩᱱᱤ ᱡᱟᱦᱟᱸ ᱢᱤᱫᱴᱟᱝ ᱟᱨ ᱟᱞᱮᱭᱟᱜ ᱢᱤᱫ ᱡᱮ ᱢᱤᱫ ᱡᱚᱦᱚᱜ ᱫᱚᱞᱮ ᱠᱤᱨᱤᱧ ᱟᱞᱮ ᱟᱨ ᱢᱤᱫ ᱡᱚᱦᱚᱜ ᱟᱻ ᱡᱚᱢ ᱟᱞᱮ ᱡᱚᱢ ᱯᱟᱹᱲ ᱟᱛᱮᱜ ᱚᱱᱟ ᱫᱚ ᱵᱟᱹᱲᱛᱤᱜᱼᱟ ᱚᱱᱟ ᱫᱚ ᱤᱫᱤ ᱢᱮ ᱛᱟᱦᱞᱮ ᱜᱚᱝᱠᱮ ᱟᱯᱮ ᱚᱱᱛᱮ ᱱᱚᱜᱼᱚᱭ ᱡᱮ ᱵᱟᱝ ᱯᱮ ᱪᱟᱥᱟ ᱛᱟᱦᱞᱮ ᱠᱟᱹᱢᱤ ᱠᱟᱹᱥᱱᱤ ᱠᱟᱛᱮᱜ ᱜᱮ ᱚᱱᱠᱟ ᱡᱤᱭᱚᱱ ᱫᱚᱯᱮ ᱠᱷᱟᱸᱰᱟᱣᱟ ᱮᱠᱷᱚᱱ ᱫᱚ ᱵᱟᱝ
ᱦᱳᱭ ᱦᱳᱭ ᱠᱟᱹᱢᱤ ᱠᱟᱹᱥᱱ ᱠᱟᱛᱮᱫ ᱜᱮ ᱡᱤᱭᱚᱱ ᱠᱷᱟᱸᱰᱟᱣ ᱦᱩᱭᱩᱜ ᱠᱟᱱᱟ ᱚᱱᱠᱟᱜᱮ ᱟᱱᱟᱴ ᱫᱚ ᱢᱮᱱᱟᱜ ᱜᱮᱭᱟ ᱥᱟᱱᱟᱢᱮ ᱴᱚᱴᱷᱟᱠᱤᱭᱟᱹ ᱦᱤᱥᱟᱹᱵ ᱛᱮᱦᱚᱸ ᱫᱟ ᱫᱟᱜ ᱫᱟᱲᱮᱜᱼᱟ ᱥᱮ ᱥᱟᱱᱟᱢ ᱥᱮᱫ ᱫᱚ ᱵᱟᱝ ᱥᱚᱢᱟᱱᱟ ᱢᱟᱱᱮ
ᱛᱟᱦᱚᱞᱮ ᱞᱮᱠᱷᱟᱱ
ᱦᱳᱭ ᱚᱱᱠᱟ ᱟᱫᱚ ᱚᱱᱠᱟ ᱜᱮ ᱢᱟᱱᱮ ᱢᱟᱱᱮ ᱤᱭᱟᱹ ᱠᱟᱛᱮᱜ ᱜᱮ ᱪᱟᱹᱞᱩᱭ ᱦᱩᱭᱩᱜ ᱟᱵᱚ ᱱᱚᱝᱠ ᱥᱚᱢᱚᱭ ᱥᱟᱶ ᱥᱟᱶᱛᱮ ᱚᱱᱠᱟ ᱜᱮ ᱪᱟᱹᱞᱩ ᱪᱟᱞᱟᱜ ᱦᱩᱭᱩᱜ ᱠᱟᱱᱟ ᱚᱱᱠᱟ ᱫᱚ ᱟᱫᱚ ᱦᱮᱣᱟ ᱢᱮᱱᱟᱜ ᱛᱮ ᱚᱱᱠᱟ ᱟᱱᱟᱴ ᱫᱚ ᱦᱟᱸᱜ ᱵᱟᱝ ᱟᱹᱭᱠᱟᱹᱜ ᱠᱟᱱᱟ ᱢᱟᱱᱮ ᱦᱟᱱᱮ ᱦᱩᱰᱤᱧ ᱠᱷᱚᱱᱚᱡ ᱜᱮ ᱢᱟᱱ ᱟᱹᱰᱤ ᱫᱤᱱ ᱦᱳᱭ ᱤᱭᱟ ᱱᱚᱝᱠᱟ ᱜᱮ ᱪᱟᱞᱟᱣ ᱤᱫᱤᱜ ᱠᱟᱱᱛᱮ ᱚᱱᱠᱟ ᱟᱱᱟ ᱫᱷᱟᱣ ᱵᱟᱝ ᱧᱮᱞᱚᱜ ᱠᱟᱱᱟ
ᱡᱮᱢᱚᱱ ᱱᱤᱡᱮ ᱱᱤᱡᱮ ᱦᱮᱸ ᱜᱚᱝᱠᱮ ᱡᱮᱢᱚᱱ ᱱᱤᱡᱮ ᱟᱯᱮ ᱚᱱᱛᱮᱱᱟᱜ ᱠᱟᱛᱷᱟ ᱠᱚ ᱟᱸᱡᱚᱢ ᱱᱤᱡᱮ ᱢᱤᱫᱟᱝ ᱤᱭᱟᱹ ᱵᱩᱡᱷᱟᱹᱜ ᱠᱟᱱᱟ ᱡᱮ ᱥᱟᱨᱤ ᱠᱟᱛᱷᱟ ᱟᱢ ᱮᱢ ᱡᱚᱢ ᱟ ᱡᱷᱚᱛᱚ ᱜᱮ ᱟᱱᱮᱡ ᱫᱷᱟᱱᱮᱡ ᱦᱩᱭᱩᱜ ᱠᱟᱱᱟ ᱟᱨ ᱟᱯᱮ ᱚᱱᱛᱮ ᱱᱟᱜ ᱡᱟᱦᱟᱸ ᱞᱮᱠᱟ ᱚᱱᱟᱛᱮᱢ ᱞᱟᱹᱭ ᱠᱮᱫᱮᱜᱼᱟ ᱛᱚ ᱱᱤᱡᱮ ᱢᱤᱫᱴᱟᱝ ᱢᱚᱱᱮ ᱨᱮ ᱟᱠᱟ ᱞᱮᱠᱟ ᱢᱤᱫᱴᱟᱝ ᱥᱤᱨᱡᱟᱹᱣ ᱮᱱᱟ ᱡᱮ ᱥᱟᱹᱨᱤ ᱜᱮᱛᱚ ᱛᱚ ᱱᱚᱣᱟ ᱫᱚ ᱥᱟᱹᱨᱤ ᱥᱟᱵᱤᱠ ᱠᱟᱱᱟ ᱵᱚᱱ ᱵᱟᱲᱟᱭᱟ ᱡᱟᱦᱟᱸᱭ ᱦᱚᱲ ᱡᱟᱦᱟᱸ ᱴᱚᱴᱷᱟᱨᱮ ᱛᱟᱦᱮᱱᱟᱭ ᱩᱱᱤ ᱫᱚ ᱴᱷᱤᱠ ᱚᱱᱠᱟ ᱟᱡ ᱵᱟᱧᱪᱟᱣ ᱞᱮᱠᱟ ᱫᱚ ᱴᱷᱤᱠ ᱜᱮ ᱢᱮᱱᱟᱭᱟ ᱚᱱᱠᱟᱱᱟᱜ ᱠᱟᱹᱢᱤ ᱠᱟᱹᱟᱹᱥᱱᱤ ᱠᱚᱨᱟᱣ ᱠᱟᱛᱮ ᱜᱮ ᱢᱮᱱᱟᱜᱼᱟ ᱛᱚ ᱟᱞᱮ ᱡᱩᱫᱤ ᱞᱮ ᱟᱸᱡᱚᱢᱟ ᱟᱯᱮ ᱚᱸᱰᱮᱱᱟᱜ ᱠᱟᱛᱷᱟ ᱛᱚᱵᱮ ᱱᱚᱣᱟ ᱢᱟ ᱧᱮᱞ ᱟᱜᱩᱭᱟ ᱫᱚᱥᱟ ᱦᱩᱭᱩᱜ ᱠᱟᱱᱟ ᱥᱮ ᱵᱟᱝ ᱜᱚᱢᱠᱮ
ᱡᱮᱢᱚᱱ ᱢᱟᱱᱮ ᱱᱚᱛᱮ ᱵᱟᱹᱱᱩᱜ ᱠᱟᱫᱟ ᱢᱟᱱᱮ ᱚᱱᱟ ᱴᱩᱠᱩᱡ ᱢᱟᱱᱮ ᱞᱳ ᱞᱩ ᱛᱮᱦᱚᱸ ᱢᱟᱱᱮ ᱛᱤ ᱛᱮᱦᱚᱸ ᱚᱣᱟᱨ ᱠᱟᱛᱮᱢ ᱡᱚᱢᱟ ᱟᱨ ᱱᱚᱝᱠᱟ ᱡᱟᱦᱟᱸ ᱜᱤᱰᱣᱟᱜ ᱧᱟᱢᱟ ᱱᱚᱝᱠᱟ ᱦᱚᱸ ᱡᱚᱢ ᱜᱮᱭᱟ ᱠᱚ ᱟᱫᱚ ᱩᱱᱠᱩ ᱜᱤᱰᱤ ᱦᱚᱲ ᱡᱩᱫᱤ ᱱᱚᱝᱠᱟᱢ ᱞᱟᱹᱭ ᱟᱭᱟ ᱩᱱᱤ ᱫᱚ ᱱᱟᱥᱮ ᱫᱩᱠᱮ ᱟᱴᱠᱟᱨ ᱜᱮᱭᱟ
ᱦᱮᱸ ᱟᱹᱭᱠᱟᱹᱣ ᱠᱮᱫᱟᱹᱧ ᱥᱟᱹᱨᱤ ᱜᱮᱛᱚ ᱟᱞᱮ ᱱᱰᱮ ᱢᱟ ᱮᱱᱮᱡ ᱮᱟᱱᱮᱡ ᱢᱮᱱᱟᱜᱼᱟ ᱦᱮ ᱚ ᱚᱱᱛᱮ ᱚᱱᱠᱟ ᱵᱟᱹᱱᱩᱜᱼᱟ ᱩᱭᱦᱟᱹᱨ ᱵᱟᱲᱟ ᱦᱩᱭᱩᱜ ᱠᱟᱱ ᱜᱮᱭᱟ ᱛᱟᱦᱚᱞᱮ ᱜᱚᱝᱠᱮ ᱚᱱᱛᱮ ᱟᱦᱞᱮ ᱢᱟ ᱟᱵᱚ ᱵᱚᱱ ᱧᱮᱞᱟ ᱫᱚ ᱜᱚᱴᱟ ᱫᱤᱥᱚᱢ ᱯᱟᱠᱟᱲ ᱢᱟᱱᱮ ᱟᱵᱚᱣᱟᱜ ᱯᱟᱹᱨᱥᱤ ᱥᱟᱱᱛᱟᱲᱤ ᱯᱟᱹᱨᱥᱤ ᱛᱮᱵᱚᱱ ᱨᱚᱲᱮᱜ ᱜᱮ ᱚᱱᱠᱟ ᱞᱮᱠᱟᱜᱮ ᱟᱵᱚᱣᱟᱜ ᱚᱞᱪᱤᱠᱤ ᱢᱟ ᱜᱚᱴᱟ ᱯᱟᱥᱱᱟᱣ ᱠᱟᱱᱟ ᱛᱚ ᱟᱯᱮ ᱚᱱᱟ ᱫᱷᱟᱨᱮ ᱛᱤᱱᱟᱹᱜ ᱜᱟᱱ ᱱᱚᱣᱟ ᱨᱮᱱᱟᱜ ᱯᱟᱥᱱᱟᱣ ᱧᱮᱞ ᱧᱟᱢᱚᱜ
ᱦᱳᱭ ᱪᱤᱠᱤ ᱦᱚᱸ ᱱᱤᱛ ᱫᱚᱦᱟᱸᱜ ᱟᱭᱢᱟ ᱜᱮ ᱯᱟᱥᱱᱟᱣ ᱠᱟᱱᱟ ᱱᱚᱛᱮ ᱦᱚᱸ ᱟᱭᱢᱟ ᱜᱮ ᱦᱮᱡ ᱟᱠᱟᱱᱟ ᱪᱟᱹᱞᱩ ᱟᱠᱟᱱ ᱜᱮᱭᱟ ᱱᱚᱝᱠᱟ ᱦᱩᱰᱤᱧ ᱥᱠᱩᱞ ᱠᱷᱚᱱ ᱜᱮ ᱢᱮᱱᱟᱜ ᱟᱠᱟᱫᱟ ᱮᱠ ᱠᱚᱞᱮᱡ ᱫᱷᱟᱹᱵᱤᱡ
ᱚᱱᱠᱟ ᱟᱹᱰᱤ ᱱᱚᱛᱮ ᱫᱚ ᱡᱟᱹᱥᱛᱤ ᱛᱤ ᱜᱮ ᱪᱟᱹᱞᱩ ᱟᱠᱟᱱᱟ ᱪᱟᱹᱞᱩ ᱫᱚ ᱵᱷᱟᱜᱤ ᱜᱮ ᱪᱤᱠᱤ ᱛᱮᱜᱮ ᱚᱞᱚᱜ ᱯᱟᱲᱦᱟᱜ ᱦᱩᱭᱩᱜ ᱠᱟᱱᱟ ᱱᱤᱫ ᱫᱚ ᱦᱟᱸᱜ ᱚᱱᱛᱮ ᱚᱠᱟᱠᱟ ᱪᱟᱹᱞᱩ ᱟᱭᱢᱟᱜᱮ ᱪᱟᱹᱞᱩ ᱠᱟᱱᱟ ᱥᱮ ᱥᱩᱨᱩ ᱵᱟᱲᱟ ᱠᱟᱱᱟ
ᱦᱳᱭ ᱱᱚᱱᱛᱮ ᱦᱚᱸ ᱮᱛᱚᱦ ᱫᱚ ᱮᱛᱚᱦᱚᱵ ᱟᱠᱟᱱᱟ ᱯᱩᱨᱟᱹ ᱡᱟᱦᱟᱸ ᱞᱮᱠᱟᱢ ᱞᱟᱹᱭ ᱠᱮᱫᱮᱜᱼᱟ ᱟᱹᱵᱤᱡ ᱜᱮ ᱢᱮᱱᱟᱜᱼᱟ ᱱᱤᱛ ᱤᱭᱟᱹ ᱠᱚ ᱢᱮᱱᱟᱜ ᱠᱟᱫᱟ ᱢᱟᱠᱥ ᱢᱟᱥ ᱠᱚᱨᱟᱣᱮᱫᱼᱟ ᱮᱢᱮ ᱠᱚ ᱠᱚᱨᱟᱣᱮᱫᱼᱟ ᱩᱱᱠᱩ ᱦᱚᱸ ᱢᱮᱱᱟᱜ ᱠᱟᱫᱟ ᱟᱨ ᱵᱤᱭᱮᱰ ᱢᱟ ᱱᱤᱭᱟᱹ ᱛᱟ ᱯᱮ ᱪᱟᱞᱩ ᱮᱱ
ᱦᱳᱭ
ᱪᱟᱹᱞᱩᱜ ᱠᱟᱱᱟ ᱚᱱᱟ ᱠᱚ ᱚᱞᱚᱜ ᱟᱵᱚᱫᱟ
ᱦᱩᱸ ᱦᱮᱸ
ᱟᱨ ᱛᱟᱦᱚᱞᱮ ᱚᱱᱟ ᱟᱯᱮ ᱚᱱᱟ ᱫᱷᱟᱨᱮᱫᱚ ᱤᱛᱩᱱ ᱟᱥᱲᱟ ᱠᱚᱫᱚ ᱥᱩᱨ ᱥᱩᱯᱩᱨ ᱨᱮᱜᱮ ᱢᱮᱱᱟᱜᱼᱟ ᱥᱮ ᱛᱤᱱᱟᱹᱜ ᱥᱟᱺᱜᱤᱧ ᱨᱮ
ᱥᱟᱹᱜᱤᱧᱟ ᱱᱚᱛᱮ ᱠᱷᱚᱱ ᱫᱚᱢᱮ ᱜᱮ ᱥᱩᱨ ᱴᱚᱞᱟ ᱨᱮᱦᱚᱸ ᱱᱚᱝᱠᱟ ᱢᱮᱱᱟᱜ ᱠᱫ ᱜᱮᱭᱟ ᱦᱩᱰᱤᱧ ᱤᱥᱠᱩᱞ ᱫᱚ ᱱᱚᱝᱠᱟ ᱢᱟᱨᱟᱝ ᱥᱠᱩᱞ ᱦᱚᱸ ᱥᱩᱨ ᱜᱮ ᱢᱮᱱ ᱜᱟᱱᱚᱜᱼᱟ ᱵᱟᱝ ᱥᱟᱜᱤᱧᱟ ᱱᱚᱝᱠᱟ ᱪᱚᱞᱞᱤᱥ ᱯᱚᱧᱪᱟᱥ ᱠᱤᱞᱳᱢᱤᱴᱟᱨ ᱜᱟᱱ ᱦᱩᱭᱩᱜᱼᱟ ᱦᱮᱸ ᱩᱱᱟᱹᱜ ᱫᱚ ᱵᱟᱝ ᱥᱟᱺᱜᱤᱧᱟ ᱠᱩᱲᱤ ᱛᱤᱨᱤᱥ ᱢᱤᱱᱤᱴ ᱜᱮ ᱵᱮᱯᱟᱨ ᱠᱟᱱᱟ ᱜᱟᱹᱰᱤ ᱜᱷᱚᱲᱟ ᱛᱮᱞᱮ ᱪᱟᱞᱟᱜ ᱦᱤᱡᱩᱜ ᱫᱚ ᱥᱩᱨ ᱜᱮᱭᱟ ᱵᱟᱝ ᱥᱟᱺᱜᱤᱧᱟ ᱚᱱᱠᱟ
ᱦᱮᱸ ᱛᱟᱦᱚᱞᱮ ᱥᱩᱨ ᱥᱩᱯᱩᱨ ᱡᱟᱦᱟᱸ ᱦᱩ ᱟᱵᱚ ᱥᱟᱱᱛᱟᱲ ᱜᱤᱫᱽᱨᱟᱹ ᱠᱟ ᱯᱟᱹᱴᱷᱩᱭᱟᱹ ᱠᱚ ᱛᱟᱦᱞᱮ ᱩᱱᱠᱩ ᱠᱚᱫᱚ ᱚᱹᱰᱮ ᱚᱞᱚᱜ ᱯᱟᱲᱦᱟᱜ ᱥᱮ ᱥᱚᱨᱠᱟᱨᱤ ᱥᱠᱩᱞ ᱠᱚᱨᱮ ᱥᱮ ᱟᱨᱚ ᱯᱨᱟᱭᱵᱷᱮᱴ ᱥᱠᱩᱞ ᱠᱚᱨᱮ ᱠᱚ ᱵᱷᱚᱨᱛᱤ ᱟᱠᱟᱫ ᱠᱚᱣᱟ ᱚᱱᱠᱟ ᱧᱮᱞ ᱵᱟᱲᱟ ᱦᱩᱭᱩᱜ ᱠᱟᱱᱟ ᱠᱤ
ᱦᱳᱭ ᱢᱟᱱᱮ
ᱚᱞᱚᱜ ᱫᱚᱠᱚ ᱚᱞᱚᱜ ᱠᱟᱱᱟ ᱢᱮᱱᱠᱷᱟᱱ ᱟᱹᱰᱤ ᱠᱚᱢ ᱦᱚᱲ ᱜᱮᱠᱚ ᱚᱞᱚᱜ ᱠᱟᱱᱟ ᱚᱱᱠᱟ ᱫᱚ ᱦᱟᱸᱜ ᱵᱟᱝᱠᱚ ᱧᱮᱞᱚᱜ ᱠᱟᱱᱟ ᱡᱟ ᱯᱚᱨᱤᱢᱟᱱ ᱯᱟᱲᱟᱜ ᱨᱮᱱᱟᱜ ᱫᱚᱨᱠᱟᱨ ᱠᱟᱱᱟ ᱩᱱᱟᱹᱜ ᱜᱟᱱ ᱫᱚ ᱦᱟᱸᱜ ᱪᱤᱠᱤ ᱨᱮᱫᱚ ᱦᱟᱸᱜ ᱟᱹᱣᱨᱤ ᱠᱚ ᱧᱮᱞ ᱧᱟᱢᱚᱜᱼᱟ ᱢᱟᱱᱮ ᱪᱟᱹᱞᱩ ᱟᱠᱟᱱ ᱨᱮᱦᱚᱸ ᱚᱱᱠᱟ ᱫᱚ ᱵᱟᱝᱠᱚ ᱵᱟᱝ ᱪᱟᱹᱞᱩ ᱞᱮᱠᱷᱟ ᱦᱚᱸ ᱱᱚᱣᱟ ᱦᱚᱸ ᱠᱮᱭᱟ ᱡᱮᱢᱚᱱ ᱪᱟᱥ ᱞᱮᱠᱟᱜᱮ ᱡᱩᱫᱤ ᱪᱟᱹᱞᱩ ᱠᱟᱛᱮᱫ ᱦᱚᱸ ᱵᱟᱝ ᱠᱚ ᱵᱷᱚᱛᱛᱤᱜᱼᱟ ᱥᱮ ᱵᱟᱝᱠᱚ ᱚᱞᱚᱜᱼᱟ ᱦᱚᱲ ᱢᱟᱱᱮ ᱚᱸᱰᱮ ᱧᱮᱞᱜᱮ ᱵᱟᱝᱠᱚ ᱧᱮᱞᱚᱜᱼᱟ ᱚᱱᱠᱟ ᱚᱱᱠᱟ ᱞᱮᱠᱟ ᱛᱮᱫᱚ ᱢᱟᱱᱮ ᱵᱟᱝ ᱪᱟᱹᱞᱩ ᱟᱠᱟᱱ ᱞᱮᱠᱟᱢ ᱢᱮᱱᱟ ᱚᱱᱠᱟ ᱫᱚ ᱱᱚᱛᱮ ᱫᱚ
ᱥᱟᱹᱨᱤ ᱜᱮ ᱟᱹᱰᱤ ᱫᱩᱠ ᱨᱮᱱᱟᱜ ᱠᱟᱛᱷᱟ ᱡᱮ ᱟᱵᱚ ᱱᱩᱱᱟᱹᱜ ᱵᱟᱝ ᱢᱤᱫᱴᱟᱱ ᱧᱟᱢ ᱠᱟᱛᱮᱫ ᱦᱚᱸ ᱡᱩᱫᱤ ᱟᱵᱚ ᱱᱚᱜᱼ ᱱᱟ ᱟᱪᱪᱷᱟ ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱟᱫᱚ ᱟᱢᱠᱟ ᱧᱮᱞ ᱦᱩᱭᱩᱜ ᱠᱟᱱᱟ ᱡᱮ ᱦᱚᱭᱛᱳ ᱯᱨᱟᱭᱵᱷᱮᱴ ᱤᱥᱠᱩᱞ ᱠᱚᱨᱮ ᱜᱤᱫᱽᱨᱟᱹ ᱠᱚᱠᱚ ᱯᱟᱲᱦᱟᱣᱮᱫ ᱠᱚᱛᱟ ᱠᱚᱣᱟ ᱚᱱᱠᱟ ᱠᱤ ᱢᱮᱫ ᱠᱚᱨᱮ ᱚᱱᱟ ᱯᱟᱲᱦᱟᱜ ᱠᱟᱱᱟ ᱠᱚ ᱜᱤᱫᱽᱨᱟᱹ ᱠᱚ
ᱵᱟᱝ ᱵᱟᱝ ᱚᱱᱠᱟ ᱫᱚ ᱦᱟᱜ ᱵᱟᱝᱠᱚ ᱯᱟᱲᱦᱟᱣ ᱠᱟᱱᱟ ᱱᱚᱝᱠᱟ ᱪᱤᱠᱤ ᱛᱮᱫᱚ᱾ ᱪᱤᱠᱤ ᱨᱮᱱ ᱫᱚ ᱚᱱᱠᱟ ᱫᱚᱦᱟᱸᱜ ᱵᱟᱝᱠᱚ ᱧᱮᱞ ᱧᱟᱢ ᱠᱟᱱᱟ ᱱᱚᱛᱮ ᱫᱚ ᱦᱟᱸᱜ ᱩᱱᱟᱹᱜ ᱴᱟᱭ ᱫᱚᱦᱟᱸᱜ ᱟᱹᱣᱨᱤ ᱦᱟᱸᱜ ᱞᱚᱠᱠᱷᱚᱭ ᱦᱩᱭᱩᱜᱼᱟ ᱡᱚᱫᱤ ᱢᱮᱱᱟᱜ ᱠᱚ ᱨᱮᱦᱚᱸ᱾ ᱚᱱᱠᱟᱱᱟᱜ ᱵᱟᱝ ᱞᱚᱠᱠᱷᱚ ᱦᱩᱭ ᱟᱠᱟᱱᱟ
ᱚ
ᱦᱮᱸ
ᱢᱤᱫᱴᱟᱝ ᱠᱟᱛᱷᱟ ᱢᱮᱱᱟᱜᱼᱟ ᱟᱫᱚ ᱡᱮ ᱟᱸᱡᱚᱢ ᱵᱟᱲᱟ ᱦᱩᱭᱩᱜ ᱠᱤᱪᱷᱩ ᱜᱟᱨᱡᱮᱱ ᱠᱚ ᱠᱚᱞᱤ ᱜᱮᱭᱟ ᱠᱤᱪᱷᱩ ᱚᱞᱪᱤᱠᱤᱛᱮ ᱯᱟᱲᱦᱟᱣ ᱠᱟᱛᱮᱫ ᱪᱮᱫ ᱦᱩᱭᱩᱜᱼᱟ ᱚᱱᱠᱟ ᱠᱚ ᱞᱟᱹᱭ ᱜᱮᱭᱟ ᱟᱨᱠᱤ ᱵᱟᱲᱟ ᱦᱩᱭ ᱟᱠᱟᱱᱟ ᱟᱫᱚ ᱵᱟᱹᱧ ᱵᱟᱲᱟᱭᱟ ᱚᱠᱟ ᱥᱮ ᱚᱠᱟ ᱠᱷᱚᱱᱟᱜ ᱢᱚᱱᱮ ᱠᱟᱛᱮᱫ ᱠᱚ ᱞᱟᱹᱭᱟ ᱱᱚᱣᱟ ᱠᱟᱛᱷᱟ ᱛᱚ ᱵᱟᱹᱧ ᱵᱩᱡᱷᱟᱹᱣ ᱛᱟᱠᱚᱣᱟ ᱩᱱᱠᱚᱣᱟ ᱟᱢ ᱪᱮᱫ ᱢᱚᱱᱮᱭᱟ ᱱᱩᱠᱩ ᱡᱟᱦᱟᱸ ᱚᱱᱠᱟ ᱠᱚ ᱞᱟᱹᱭᱟ ᱚ ᱱᱚᱣᱟ ᱛᱤᱱᱟᱹᱜ ᱴᱟᱜ ᱡᱚᱛᱷᱟᱛ ᱠᱚ ᱞᱟᱹᱭᱟ ᱱᱚᱣᱟ ᱠᱟᱛᱷᱟ ᱠᱚ
ᱚᱱᱟ ᱞᱟᱹᱭ ᱫᱚ ᱤᱧ ᱦᱚᱸ ᱟᱭᱢᱟ ᱦᱚᱲᱟᱜ ᱢᱚᱪᱟ ᱠᱷᱚᱱᱜᱮ ᱤᱧ ᱦᱚᱸᱧ ᱟᱸᱡᱚᱢ ᱟᱠᱟᱫ ᱜᱮᱭᱟ ᱤᱧ ᱦᱚᱸᱧ ᱱᱤᱛᱚᱜ ᱢᱟᱱᱮ ᱪᱤᱠᱤ ᱛᱮᱜᱮ ᱠᱟᱱᱟ ᱥᱮ ᱤᱧ ᱦᱚᱸᱠᱚ ᱞᱟᱹᱭ ᱟᱠᱟᱫᱤᱧ ᱜᱮᱭᱟ ᱚᱱᱟ ᱠᱟᱛᱷᱟ ᱠᱚᱫᱚ ᱦᱟᱸᱜ ᱟᱫᱚ ᱤᱧ ᱦᱚᱸ ᱤᱧᱟᱹᱜ ᱱᱚᱣᱟ ᱟᱭᱳ ᱟᱲᱟᱝ ᱯᱟᱹᱨᱥᱤ ᱠᱟᱱᱟ ᱤᱧᱦᱚᱧ ᱨᱤᱠᱟᱹ ᱟᱠᱟᱱᱟ ᱤᱧ ᱛᱤᱱᱟᱹᱜ ᱴᱟ ᱫᱟᱹᱵᱤᱡ ᱤᱧ ᱯᱟᱲᱦᱟᱣ ᱫᱟᱲᱮᱭᱟᱜᱼᱟ ᱤᱧᱦᱚᱧ ᱯᱟᱲᱦᱟᱣ ᱟᱹᱧ ᱥᱚᱢᱵᱷᱚᱵᱚᱱᱟ ᱛᱤᱱᱟᱹᱜ ᱢᱮᱱᱟᱜᱼᱟ ᱤᱧ ᱤᱧᱦᱚ ᱦᱚᱲ ᱞᱮᱠᱟ ᱵᱮᱱᱟᱜ ᱵᱮᱱᱟᱜ ᱟᱨ ᱱᱤᱛ ᱫᱚ ᱤᱧᱦᱚ ᱵᱟᱹᱧ ᱢᱮᱛᱟ ᱠᱚ ᱠᱟᱱᱟ ᱚᱱᱟ ᱱᱤᱭᱟᱹ ᱫᱚ ᱡᱮ ᱢᱮᱱᱛᱮ
ᱦᱳᱭᱳᱜ ᱟᱢ ᱥᱮᱢ ᱵᱮᱱᱟᱣ ᱫᱟᱲᱮᱭᱟᱜ ᱟ ᱥᱮ ᱵᱟᱝ ᱤᱧ ᱡᱮᱫᱤᱱ ᱢᱟᱱᱮ ᱱᱚᱝᱠᱟᱧ ᱵᱮᱱᱟᱜᱼᱟ ᱥᱮᱫᱤᱱ ᱜᱮ ᱢᱟᱱᱮᱧ ᱞᱟᱹᱭ ᱡᱮ ᱢᱮᱱᱛᱮ ᱱᱚᱣᱟ ᱟᱵᱚ ᱟᱭᱳ ᱟᱲᱟᱝ ᱛᱮ ᱥᱮ ᱱᱚᱝᱠᱟ ᱪᱤᱠᱤᱛᱮ ᱯᱟᱲᱦᱟᱣ ᱠᱟᱛᱮ ᱱᱚ ᱱᱚᱝᱠᱟ ᱟᱵᱚ ᱦᱚᱸ ᱫᱟᱣ ᱵᱚᱱ ᱦᱟᱢᱮᱴ ᱫᱟᱲᱮᱭᱟᱜᱼᱟ ᱥᱮ ᱱᱚᱝᱠᱟ ᱚᱱᱟᱛᱮ ᱤᱧᱦᱚᱸ ᱢᱟᱱᱮ ᱢᱮᱱᱫᱚ ᱵᱟᱹᱧ ᱥᱮᱱ ᱟᱠᱟᱱᱟ ᱤᱧ ᱢᱟᱱᱮ ᱤᱧ ᱢᱮᱱᱟᱹ ᱡᱚᱠᱷᱚᱱᱤᱧ ᱦᱩᱭᱩᱜᱼᱟ ᱛᱚᱠᱷᱚᱱ ᱜᱤᱧ ᱞᱟᱹᱭ ᱟᱠᱚᱣᱟ ᱡᱮ ᱢᱮᱱᱛᱮ ᱟᱵᱚᱣᱟᱜ ᱟᱭᱳ ᱟᱲᱟᱝ ᱛᱮᱦᱚᱸ ᱱᱟᱯᱟᱭ ᱡᱟᱦᱟᱸ ᱨᱮᱭ ᱥᱮᱱᱚᱜᱼᱟ ᱱᱚᱝᱠᱟ ᱫᱚ ᱞᱟᱹᱭ ᱦᱩᱭᱩᱜᱼᱟ ᱱᱚᱣᱟ ᱟᱵᱚ ᱟᱲᱟᱝ ᱠᱟᱱᱟ ᱱᱚᱣᱟ ᱛᱮᱫᱚ ᱚᱞᱪᱤᱠᱤ ᱛᱮᱦᱚᱸ ᱯᱟᱲᱦᱟᱜ ᱫᱚ ᱫᱚᱨᱠᱟᱨ ᱱᱚᱝᱠᱟ ᱫᱚ ᱞᱟᱹᱭ ᱫᱚ ᱦᱩᱭᱩᱜ ᱠᱟᱱ ᱜᱮᱭᱟ᱾ ᱡᱮᱦᱮᱛᱩ ᱟᱵᱚ ᱥᱩᱡᱳᱜᱽ ᱥᱩᱵᱤᱫᱷᱟ ᱠᱚ ᱮᱢᱟ ᱵᱚᱱ ᱠᱟᱱᱟ ᱪᱤᱠᱤᱛᱮ ᱟᱲᱟᱝ ᱛᱮ ᱟᱵᱚ ᱟᱲᱟᱝ ᱛᱮ ᱯᱟᱲᱦᱟᱣ ᱨᱮᱱᱟᱜ ᱱᱚᱝᱠᱟ ᱫᱚ ᱦᱚᱨ ᱰᱟᱦᱟᱨ ᱫᱚ ᱩᱫᱩᱜ ᱫᱚ ᱦᱩᱭᱩᱜ ᱠᱟᱱ ᱜᱮᱭᱟ᱾
ᱟᱹᱰᱤ ᱡᱚᱛᱷᱟᱛ ᱠᱟᱛᱷᱟ ᱡᱮ ᱱᱚᱜᱼᱚᱭ ᱡᱮ ᱢᱤᱫᱴᱟᱝ ᱠᱟᱛᱷᱟ ᱞᱟᱹᱭ ᱠᱮᱫᱼᱟ ᱡᱮ ᱱᱤᱛᱚᱜ ᱫᱚ ᱤᱧ ᱵᱟᱹᱧ ᱞᱟᱹᱭ ᱫᱷᱟᱨᱟ ᱛᱚ ᱤᱧ ᱟᱨ ᱢᱤᱫ ᱴᱷᱟᱣᱤᱧ ᱥᱮᱴᱮᱨ ᱦᱚᱪᱚ ᱛᱚᱠᱷᱚᱱ ᱤᱧ ᱤᱧᱟᱹᱜ ᱞᱮᱠᱟᱛᱮ ᱤᱧᱠᱩᱧ ᱞᱟᱹᱭ ᱫᱟᱲᱮᱭᱟᱠᱚᱣᱟ ᱡᱮ ᱵᱟᱝ ᱦᱮᱸ ᱱᱚᱣᱟ ᱯᱟᱲᱦᱟᱣ ᱦᱟᱛᱟᱲᱚᱜ ᱟᱭ ᱟᱫᱚ ᱢᱤᱫᱴᱮᱡ ᱠᱟᱛᱷᱟ ᱫᱚ ᱦᱩᱭᱩᱜ ᱠᱟᱱᱟ ᱡᱮ ᱦᱩ ᱦᱮᱸ ᱠᱚ ᱱᱚᱝᱠᱟᱱᱟᱜ ᱠᱟᱛᱷᱟ ᱠᱚ ᱟᱸᱡᱚᱢ ᱟᱠᱟᱫ ᱢᱮᱭᱟ ᱥᱮᱠᱚ ᱞᱟᱹᱭ ᱵᱟᱲᱟ ᱟᱠᱟᱫ ᱢᱮᱭᱟ ᱛᱚ ᱟᱢ ᱱᱚᱣᱟ ᱢᱚᱱᱮ ᱠᱮᱴᱮᱡ ᱠᱟᱛᱮᱜ ᱥᱮ ᱢᱚᱱᱮ ᱨᱤᱦᱤᱡ ᱞᱟᱜᱟᱣ ᱠᱟᱛᱮᱫ ᱟᱢ ᱚᱵᱚᱥᱥᱳᱭ ᱟᱢᱟᱜ ᱡᱟᱦᱟᱸ ᱞᱚᱠᱠᱷᱚ ᱥᱮ ᱟᱢᱟᱜ ᱡᱟᱦᱟᱸ ᱡᱚᱥ ᱥᱮᱴᱮᱨᱚᱜ ᱢᱟ ᱚᱱᱟᱜᱮ ᱤᱧᱦᱚ ᱱᱮᱦᱚᱨᱚᱜ ᱟᱹᱧ ᱪᱟᱸᱫᱳ ᱵᱚᱸᱜᱟ ᱴᱷᱮᱱ ᱚᱫ ᱟᱨ ᱡᱟᱦᱟᱸᱭ ᱠᱚᱠᱚ ᱨᱚᱲ ᱟᱠᱟᱫ ᱢᱮᱭᱟ ᱥᱮ ᱱᱚᱝᱠᱟ ᱠᱚ ᱜᱟᱞᱢᱟᱨᱟᱣ ᱠᱟᱜᱼᱟ ᱨᱚᱲ ᱠᱟᱜᱼᱟ ᱠᱚ ᱢᱤᱫᱴᱟᱝ ᱢᱮᱥ ᱮᱢ ᱮᱢ ᱫᱟᱲᱮᱼᱟᱠᱚ ᱵᱟᱝ ᱟᱨ ᱱᱚ-ᱚᱜᱱᱟᱜ ᱡᱟᱦᱟᱸᱢ ᱞᱟᱹᱭ ᱠᱮᱫᱼᱟ ᱡᱮ ᱪᱤᱠᱤᱛᱮ᱾ ᱯᱟᱲᱦᱟᱣ ᱠᱟᱛᱮᱛᱮᱫ ᱢᱤᱫᱴᱟᱝ ᱢᱚᱡᱽ ᱛᱮᱦᱚᱸ ᱥᱮᱴᱮᱨ ᱜᱟᱱᱚᱜᱼᱟ ᱢᱤᱫᱴᱟᱝ ᱟᱢᱟᱜ ᱟ ᱛᱤᱸᱜᱩ ᱚᱴᱮᱡ ᱮᱢ ᱫᱟᱲᱮᱭᱟᱜᱼᱟ ᱡᱟᱦᱟᱸ ᱠᱚ ᱢᱮᱛᱟᱜ ᱠᱟᱱᱟ ᱠᱟᱛᱷᱟ ᱛᱮ ᱵᱟᱝ ᱥᱮ
ᱢᱟᱱᱮ ᱱᱩᱱᱟᱹᱜ ᱴᱩᱠᱩᱱ ᱫᱚ ᱢᱟᱱᱮ ᱜᱮᱭᱟᱱ ᱫᱚ ᱦᱩᱭ ᱠᱟᱱ ᱜᱮᱭᱟ ᱡᱮᱦᱮᱛᱩ ᱮᱴᱟᱜ ᱟᱲᱟᱝ ᱛᱮ ᱯᱟᱲᱦᱟᱣ ᱠᱟᱛᱮᱫ ᱡᱚᱠᱷᱚᱱ ᱪᱟᱹᱠᱨᱤ ᱠᱚ ᱥᱮ ᱱᱚᱝ ᱠᱟᱱ ᱡᱟᱦᱟ ᱱᱟᱜ ᱠᱚ ᱧᱟᱢᱚᱜ ᱠᱟᱱᱟ ᱛᱤᱸᱜᱩ ᱫᱟᱲᱮᱭᱟᱜ ᱠᱟᱱᱟ ᱠᱚ ᱟᱵᱚ ᱟᱲᱟᱝ ᱛᱮ ᱯᱟᱲᱦᱟᱣ ᱠᱟᱛᱮᱫ ᱪᱮᱠᱟᱛᱮ ᱵᱟᱵᱚᱱ ᱨᱟᱠᱟᱵ ᱵᱟᱵᱚᱱ ᱛᱤᱸᱜᱩ ᱫᱟᱲᱮᱭᱟᱜᱼᱟ ᱱᱚᱝᱠᱟᱱ ᱡᱟᱭᱜᱟ ᱨᱮ ᱱᱚᱣᱟ ᱡᱚᱥ ᱠᱚ ᱱᱚᱣᱟ ᱠᱚ ᱡᱚᱥ ᱠᱚ ᱧᱮᱞ ᱠᱟᱛᱮᱫ ᱜᱮ ᱢᱟᱱᱮ ᱞᱟᱦᱟᱥᱮᱫ ᱛᱟᱲᱟᱢ ᱤᱫᱤ ᱦᱩᱭᱩᱜ ᱠᱟᱱᱟ ᱢᱟᱱᱮ ᱩᱱᱟᱹᱜ ᱦᱚᱲᱟᱜ ᱠᱟᱛᱷᱟ ᱵᱟᱝ ᱟᱸᱡᱚᱢ ᱠᱟᱛᱮᱜ ᱱᱟᱥᱮᱭᱟᱜ ᱢᱚᱱᱮ ᱨᱤᱦᱤᱴ ᱠᱟᱛᱮᱫ ᱚᱱᱟ ᱠᱚ ᱫᱮᱭᱟ ᱠᱟᱛᱮᱫ ᱢᱟᱱᱮ ᱠᱟᱹᱢᱤ ᱦᱚᱨᱟᱨᱮ ᱪᱷᱩᱴᱟᱹᱣ ᱢᱤᱱᱟᱹᱧ ᱠᱟᱫᱤᱧ ᱜᱮᱭᱟ ᱮᱠᱷᱚᱱ ᱦᱚᱸ
ᱟᱪᱪᱷᱟ ᱟᱪᱪᱷᱟ ᱴᱷᱤᱠ ᱟᱨ ᱤᱧᱤᱧ ᱞᱟᱹᱭᱟ ᱡᱮ ᱱᱚᱜᱼᱚᱭ ᱡᱮ ᱢᱤᱫᱴᱟᱱ ᱚᱱᱠᱟᱱᱟᱜ ᱟᱢᱟᱜ ᱠᱟᱹᱢᱤ ᱦᱚᱨᱟ ᱥᱮ ᱟᱢᱟᱜ ᱟᱻ ᱛᱟᱲᱟᱢ ᱰᱟᱦᱟᱨ ᱛᱚ ᱥᱟᱨ ᱠᱚᱜ ᱢᱟ ᱴᱷᱤᱠ ᱜᱮᱮᱭᱟ ᱛᱚ ᱢᱚᱡᱽ ᱛᱮ ᱟᱸ ᱚᱞᱚᱜ ᱯᱟᱲᱦᱟᱜ ᱛᱟᱵᱚᱱ ᱢᱮ ᱤᱧᱤᱧ ᱞᱟᱹᱭᱟ ᱡᱮ ᱟᱹᱰᱤ ᱡᱚᱛᱷᱟᱛ ᱥᱮ ᱟᱹᱰᱤ ᱫᱟᱢᱟᱱ ᱢᱮᱱᱟᱜ ᱠᱟᱫᱟ ᱱᱤᱛᱳᱜ ᱦᱟᱹᱵᱤᱡ ᱡᱮ ᱱᱤᱛᱚᱜ ᱟᱵᱚ ᱟᱵᱚᱣᱟᱜ ᱱᱚᱝᱠᱟᱱᱟᱜ ᱥᱩᱡᱳᱜ ᱵᱚᱱ ᱦᱟᱫ ᱫᱟᱲᱮᱭᱟᱜ ᱥᱮ ᱟᱵᱚ ᱡᱚᱫᱤ ᱵᱚ ᱢᱮᱱᱟ ᱟᱵᱚ ᱟᱵᱚᱣᱟᱜ ᱡᱟᱦᱟᱸ ᱯᱟᱹᱨᱥᱤ ᱛᱮ ᱟᱵᱚ ᱢᱟᱵᱚᱱ ᱯᱟᱲᱦᱟᱜ ᱠᱟᱱ ᱜᱮ ᱮᱴᱟᱜ ᱨᱮᱱ ᱦᱚᱸᱠᱚ ᱯᱟᱲᱦᱟᱜ ᱠᱟᱱᱟ ᱨᱮᱱ ᱦᱚᱸᱠᱚ ᱯᱟᱲᱦᱟᱜ ᱠᱟᱱᱟ ᱛᱚᱠᱷᱚᱱ ᱫᱚ ᱦᱟᱯᱮᱱ ᱫᱤᱱ ᱞᱟᱹᱭᱟ ᱡᱮ ᱮᱵᱟᱨᱮ ᱛᱟᱭᱱᱚᱢ ᱪᱪᱟᱜ ᱠᱮᱫᱜᱮᱭᱟᱢ ᱤᱧᱟᱹᱜ ᱪᱟᱯᱚ ᱡᱩᱲᱩ ᱫᱚ ᱚᱠᱟᱭᱮᱱᱟ
ᱦᱳᱭ ᱦᱳᱭ
ᱟᱸᱦᱚ ᱟᱸᱦᱚ ᱟᱨ ᱯᱚᱨᱮ ᱛᱮᱢ ᱯᱟᱲᱦᱟᱜ -ᱟ ᱠᱤ ᱧᱮᱞ ᱢᱮ ᱟᱸ ᱮᱴᱟᱜ ᱜᱟᱛᱟᱠ ᱨᱮᱱ ᱦᱚᱲᱠᱚ ᱯᱟᱲᱦᱟᱜ ᱠᱟᱱᱟ ᱥᱮ ᱵᱟᱝ
ᱦᱳᱭ ᱦᱳ ᱯᱟᱲᱦᱟᱜ ᱠᱟᱱ ᱜᱮᱭᱟ ᱠᱚ ᱧᱮᱞ ᱦᱩᱭᱩᱜ ᱠᱟᱱ ᱜᱮᱭᱟ ᱟᱞᱮ ᱥᱛᱮᱜ ᱦᱚᱸ ᱢᱮᱱᱟᱜ ᱠᱚᱜᱮᱭᱟ ᱧᱮᱞ ᱧᱮᱞ ᱦᱩᱭᱩᱜ ᱠᱟᱱ ᱜᱮᱭᱟ ᱱᱤᱛᱚᱜ ᱦᱚᱸ ᱢᱮᱱᱟᱜ ᱠᱚᱜᱮ ᱜᱮᱭᱟ
ᱛᱟᱦᱚᱞᱮ ᱵᱩᱡᱷᱟᱹᱣᱮᱫᱼᱟ ᱯᱮ ᱡᱚᱠᱷᱚᱱ ᱚᱥᱚ ᱵᱟᱯ ᱟᱮᱮ ᱛᱚᱠᱷᱚᱱᱚ ᱞᱭᱟ ᱟᱫᱚ ᱛᱟᱭᱚᱢ ᱛᱮ ᱫᱚᱢ ᱯᱟᱲᱦᱟᱜ ᱥᱮ ᱦᱮᱸ ᱤᱧᱟᱹᱜ ᱱᱚᱸᱰᱮ ᱪᱟᱠᱚ ᱡᱩᱲᱩ ᱚᱠᱟᱭᱮᱱᱟ ᱚᱠᱚᱭ ᱤᱫᱤ ᱠᱮᱫ ᱛᱤᱧᱟ ᱛᱚ ᱟᱢ ᱦᱮᱡ ᱞᱟᱦᱟᱨᱮ ᱢᱤᱫᱴᱟᱝ ᱦᱚᱲ ᱦᱮᱡ ᱟᱠᱟᱱ ᱪᱤᱠᱟᱹ ᱛᱟᱭᱚᱢ ᱚᱱᱟ ᱫᱚ ᱵᱩᱡᱷᱟᱹᱣ ᱦᱩᱭᱩᱜ ᱛᱟᱢᱟ
ᱦᱳᱭ ᱦᱳᱭ
ᱞᱟᱦᱟ ᱞᱟᱦᱟ ᱠᱚᱜᱮ ᱡᱟᱦᱟᱸ ᱠᱚ ᱢᱮᱱᱟᱜ ᱠᱟᱫᱟ ᱯᱟᱲᱦᱟᱜ ᱫᱚ ᱠᱚᱢᱚᱜ ᱛᱟᱵᱚᱱᱟ ᱟᱵᱚᱣᱟᱜ ᱯᱟᱹᱨᱥᱤ ᱠᱚᱢ ᱜᱮ ᱛᱟᱦᱮᱱ ᱞᱟᱹᱭᱮ ᱜᱟᱱᱚᱜ-ᱟ ᱡᱮ ᱵᱟᱝ ᱠᱟᱮᱫ ᱱᱮᱦᱟ ᱱᱤᱡᱮᱨᱟᱜ ᱯᱟᱹᱨᱥᱤ ᱡᱩᱫᱤ ᱱᱤᱡᱮ ᱵᱟᱢ ᱡᱩᱩᱞᱟᱲᱟᱜᱼᱟ ᱛᱟᱦᱚᱞᱮ
ᱦᱳ ᱟᱨ ᱱᱚᱝᱠᱟ ᱟᱨ ᱱᱚᱝᱠᱟ ᱧᱮᱞᱮᱜᱼᱟ ᱱᱚᱣᱟ ᱨᱮᱱ ᱫᱟᱹᱭᱤ ᱞᱮᱠᱟ ᱛᱮᱫᱚ ᱱᱟᱥᱮᱭᱟᱜᱼᱟ ᱚᱱᱠᱟ ᱢᱟᱱᱮ ᱟᱭᱩᱼᱵᱟᱵᱟᱜ ᱜᱮ ᱱᱚᱝᱠᱟ ᱵᱟᱝ ᱠᱚ ᱨᱤᱦᱤᱴ ᱮᱫ ᱠᱚᱣᱟ ᱟᱵᱚ ᱥᱟᱱᱛᱟᱲ ᱫᱚ ᱡᱟᱹᱥᱛᱤ ᱠᱟᱭᱛᱤᱧ ᱧᱮᱞᱮᱫᱼᱟ ᱢᱟᱱᱮ ᱩᱱᱠᱩ ᱵᱟᱝ ᱠᱚ ᱩᱫᱩᱜ ᱟᱠᱚ ᱠᱟᱱᱟ ᱦᱚᱨ ᱰᱟᱦᱟᱨ ᱡᱮ ᱟᱵᱚᱣᱟᱜ ᱪᱤᱠᱤ ᱢᱮᱱᱟᱜ ᱟᱥᱮ ᱪᱮᱫ ᱱᱚᱝ ᱠᱟ ᱯᱟᱲᱦᱟᱣ ᱛᱟᱵᱚᱱ ᱯᱮ ᱱᱚᱝ ᱠᱟ ᱵᱟᱝ ᱠᱚ ᱢᱮᱸᱫ ᱞᱩᱛᱩᱨ ᱟᱠᱚ ᱠᱟᱱᱟ ᱚᱱᱟ ᱜᱮ ᱡᱟᱹᱥᱛᱤ ᱠᱟᱭᱛᱮ ᱟᱵᱚᱣᱟᱜ ᱟᱱᱟᱴ ᱫᱩᱧ ᱧᱮᱞᱮᱜᱼᱟ ᱦ
ᱢ ᱞᱟᱹᱭᱮᱫᱼᱟ ᱛᱚ ᱚᱱᱟ ᱞᱟᱜᱤᱫ ᱠᱟᱱᱟ ᱠᱤᱪᱷᱩ ᱠᱷᱮᱛᱨᱮ ᱨᱮᱮ ᱤᱧᱫᱩᱧ ᱪᱮᱫᱤᱧ ᱞᱟᱹᱭᱟ ᱦᱩᱭ ᱫᱟᱲᱮᱭᱟᱜᱼᱟ ᱡᱮ ᱠᱤᱪᱷᱩ ᱟᱭᱳ ᱵᱟᱵᱟ ᱢᱮᱱᱟᱜ ᱠᱚᱣᱟ ᱩᱱᱠᱩ ᱫᱚ ᱚᱞᱪᱤᱠᱤ ᱵᱮᱵᱷᱟᱨᱟᱱ ᱫᱷᱟᱨᱚ ᱜᱮ ᱵᱟᱹᱱᱩᱜᱼᱟ ᱢᱮᱱᱟᱠᱚ ᱥᱮ ᱵᱟᱝ ᱢᱮᱱᱟᱠᱚ ᱩᱱᱠᱩ ᱡᱩᱫᱤ ᱫᱷᱟᱨᱟᱹᱱᱟ ᱵᱟᱱᱩᱜ ᱣᱟ ᱛᱚ ᱟᱫᱚ ᱠᱪ ᱢᱟᱥᱮ ᱵᱟᱵ ᱵᱟᱝ ᱡᱟᱦᱟᱸ ᱠᱚ ᱵᱟᱰᱟᱭᱟ ᱡᱮ ᱵᱟᱰᱟᱭ ᱠᱟᱛᱮ ᱦᱚᱸ ᱡᱩᱫᱤ ᱟᱠᱚᱨᱮᱱ ᱜᱮ ᱵᱟᱝ ᱠᱚ ᱯᱟᱲᱦᱟᱣᱮᱫ ᱠᱚᱣᱟ ᱥᱟᱹᱨᱤᱜ ᱤᱧ ᱢᱚᱱᱮᱭᱟ ᱪᱮᱫᱟᱜ ᱟᱢ ᱟᱢᱟᱜ ᱜᱤᱫᱽᱨ ᱯᱚᱭᱥ ᱟᱢ ᱵᱟᱲᱟᱭᱟᱢ ᱡᱚᱛᱚ ᱠᱤᱪᱷᱩ ᱛᱮ ᱮᱱᱠᱷᱟᱱ ᱟᱢ ᱜᱤᱫᱽᱨᱟᱹ ᱵᱟᱢ ᱯᱟᱲᱦᱟᱭᱟ ᱮᱱ ᱟᱢᱟᱜ ᱯᱚᱭ ᱟᱢᱟᱜ ᱟᱢ ᱟᱵᱚᱮ ᱡᱩᱫᱤ ᱵᱟᱵᱚᱱ ᱢᱟᱲᱟᱝᱟ ᱵᱟᱝ ᱚᱠᱚᱭᱮ ᱢᱟᱲᱟᱝᱚᱜᱼᱟ ᱥᱮ ᱚᱠᱚᱭ ᱤᱫᱤ ᱠᱟᱛᱮ ᱚᱸᱰᱮ ᱫᱚ ᱯᱟᱲᱦᱟᱣ ᱚᱞᱚᱜ ᱯᱟᱲᱦᱟᱣ ᱦᱩᱭᱩᱜᱼᱟ ᱥᱮ ᱵᱟᱝ
ᱦᱳᱭ ᱦᱳᱭ
ᱻ
ᱛᱚ ᱱᱟᱥᱮᱭᱟᱜ ᱦᱚᱨ ᱰᱟᱦᱟᱨ ᱛᱚ ᱩᱫᱩᱜ ᱩᱫᱤᱟᱭ ᱦᱩᱭᱩᱜ ᱛᱟᱢᱟ ᱮᱸᱰᱮᱠᱷᱟᱱᱜ ᱜᱮ ᱟᱡ ᱦᱟᱸᱜ ᱴᱷᱤᱠᱮ ᱪᱟᱞᱟᱜᱼᱟ ᱩᱱᱤ ᱥᱮᱬᱟ ᱴᱩᱠᱩ ᱛᱮ ᱩᱱᱤ ᱜᱮᱭᱟᱱ ᱴᱩᱠᱩ ᱛᱮ ᱟᱹᱜᱩ ᱫᱷᱟᱹᱵᱤᱡ ᱫᱚ ᱩᱱᱤ ᱜᱚᱲᱚ ᱮᱢᱟᱭ ᱜᱮ ᱦᱩᱭᱳᱜᱼᱟ ᱧᱮᱞ ᱢᱮᱫ ᱞᱩᱛᱩᱨ ᱠᱟᱛᱮᱜ ᱟᱨ ᱩᱱᱤ ᱚᱱᱠᱟ ᱜᱮᱭᱟᱱ ᱦᱩᱭ ᱟᱠᱟᱱ ᱥᱮ ᱟᱫᱚ ᱟᱡ ᱛᱮᱜᱮ ᱜᱚᱲᱚᱭ ᱠᱷᱚᱡᱚᱜᱼᱟ ᱡᱮ ᱤᱧ ᱱᱚᱣᱟ ᱜᱚᱲᱚᱧ ᱯᱮ ᱤᱧ ᱱᱚᱝᱠᱟᱧ ᱱᱚᱣᱟ ᱰᱟᱦᱟᱨ ᱱᱟᱯᱟᱭ ᱰᱟᱦᱟᱨ ᱠᱟᱱᱟ ᱚᱱᱠᱟᱧ ᱧᱮᱞ ᱠᱟᱫᱟ ᱥᱮ ᱜᱚᱢᱠᱮ ᱠᱚᱦᱚᱸ ᱠᱚ ᱞᱟᱹᱭ ᱟᱠᱟᱫᱟᱼᱟ ᱱᱚᱣᱟ ᱠᱚᱫᱚ ᱱᱟᱯᱟᱭ ᱰᱟᱦᱟᱨ ᱠᱟᱱᱟ ᱜᱚᱝᱠᱮ ᱠᱚ ᱜᱚᱵᱟᱵᱟ ᱠᱚᱫᱚ ᱱᱩᱠᱩ ᱠᱚᱫᱚ ᱚᱱᱠᱟᱱ ᱵᱟᱹᱲᱤᱡ ᱰᱟᱦᱟᱨ ᱫᱚᱚ ᱵᱟᱠᱚ ᱤᱫᱤ ᱢᱮᱭᱟ ᱟᱫᱚ ᱚᱱᱟ ᱠᱚ ᱧᱮᱞ ᱠᱟᱛᱮᱫ ᱟᱫᱚ ᱟᱢᱛᱮᱜᱮ ᱟᱢᱛᱮᱜᱮ ᱟᱫᱚ ᱜᱚ ᱵᱟᱵᱟ ᱴᱷᱮᱡ ᱟᱢᱮᱢ ᱠᱷᱚᱡᱚᱜᱼᱟ ᱦᱚᱨ ᱰᱟᱦᱟᱨᱚᱜ ᱚᱱᱟ ᱪᱟᱞᱟᱜ ᱨᱮᱱᱟᱜ ᱡᱟᱦᱟᱸ ᱛᱤᱱᱟᱹᱜ ᱥᱚᱨᱚᱧᱡᱟᱢ ᱠᱚ ᱞᱟᱜᱟᱜᱼᱟ ᱟᱫᱚ ᱩᱱᱟᱹᱜ ᱴᱩᱠᱩᱢ ᱫᱷᱟᱹᱵᱤᱡ ᱠᱚ ᱮᱢ ᱞᱮᱱᱠᱷᱟᱱ ᱜᱮ
ᱦᱮᱸ ᱜᱚᱝᱠᱮ ᱚᱠᱛᱚ ᱢᱟ ᱦᱩᱭ ᱮᱱᱟ
ᱦᱳᱭ ᱦᱳᱭ ᱢᱟ ᱡᱚᱦᱟᱨ ᱜᱮ